ᱦᱮᱸ
ᱡᱚᱢ ᱫᱚ ᱦᱩᱭ ᱠᱟᱱᱛᱮ
ᱡᱚᱢ ᱫᱚ ᱟᱹᱣᱨᱤᱧ ᱡᱚᱢᱟ
ᱚ ᱟᱪᱪᱷᱟ ᱟᱨ ᱚᱱᱟ ᱡᱟᱦᱟᱢ ᱞᱟᱹᱭᱮᱫ ᱛᱟᱦᱮᱸᱫ ᱡᱮ ᱢᱤᱫ ᱥᱟᱶᱛᱮ ᱵᱚᱸᱜᱟ ᱦᱩᱭᱮᱱ ᱠᱷᱟᱱ ᱜᱮ ᱛᱚ ᱢᱟᱱᱮ ᱟᱨᱦᱚᱸ ᱢᱤᱫᱴᱟᱝ ᱚᱲᱟᱜ ᱞᱮᱠᱟ ᱜᱮ ᱦᱩᱭᱱᱟ ᱚᱱᱟ ᱵᱷᱟᱭᱟᱛ ᱨᱮᱭᱟᱜ ᱟᱱᱮ ᱚᱱᱟ ᱫᱚ ᱪᱮᱫᱠᱟ
ᱦᱮ ᱱᱚᱣᱟ ᱵᱤᱥᱚᱭ ᱴᱟᱜ ᱫᱚ ᱱᱚᱝᱠᱟᱱᱟ ᱢᱟᱱᱮ ᱵᱷᱟᱭᱟᱫ ᱫᱚ ᱱᱚᱝᱠᱟᱱ ᱠᱚ ᱠᱟᱱᱟ ᱠᱚ ᱢᱟᱱᱮ ᱢᱤᱫᱴᱟᱝ ᱢᱟᱭᱟᱢ ᱛᱮ ᱡᱟᱦᱟᱸᱭ ᱢᱟᱱᱮ ᱠᱚ ᱟᱹᱛᱩᱜ ᱠᱟᱱᱟ ᱡᱟᱦᱟᱸᱭ
ᱦᱩᱸ ᱦᱩᱸ ᱦᱚᱲᱢᱚ ᱨᱮ ᱢᱤᱫᱴᱟᱝ ᱦᱚᱲᱢᱚ ᱨᱮ ᱢᱤᱫᱴᱟᱝ ᱜᱮ ᱢᱤᱫ ᱚᱲᱟᱜ ᱢᱟᱭᱟᱝ ᱞᱮᱠᱟ ᱡᱟᱦᱟᱸ ᱢᱮᱱᱟᱜ ᱛᱟᱠᱚᱣᱟ
ᱮᱱᱠᱷᱟᱱ ᱢᱤᱫ ᱜᱩᱨᱩᱩᱯ ᱢᱟᱭᱟᱝ ᱦᱟᱴᱤᱧ ᱦᱮ ᱱᱚᱝᱠᱟᱱᱟᱜ ᱜᱮ ᱚᱱᱟ ᱫᱚ ᱵᱤᱥᱚᱭ ᱠᱟᱱᱟ ᱩᱱᱠᱩ ᱫᱚ ᱢᱟᱱᱮ ᱢᱤᱫ ᱡᱮᱢᱚᱱ ᱫᱚ ᱡᱟᱦᱟᱸ ᱫᱚ ᱮ ᱰᱤᱮᱱᱮ ᱦᱚᱸ ᱢᱤᱫᱴᱟᱝ ᱫᱚ ᱚᱱᱟ ᱫᱚ ᱰᱤᱮᱱᱮ ᱢᱟᱱᱮ ᱢᱤᱫ ᱜᱤ ᱤᱭᱟᱹ ᱠᱟᱱᱟ ᱱᱚᱣᱟᱛᱚ ᱚᱱᱠᱟᱱᱟᱜ ᱠᱟᱱ ᱜᱮᱭᱟ ᱢᱤᱫᱴᱟᱝ ᱢᱤᱫᱴᱟᱝ ᱴᱷᱮᱱ ᱠᱷᱚᱱ ᱟᱠᱠᱩ ᱫᱚᱠᱚ ᱤᱭᱟᱹ ᱠᱟᱱᱟ ᱦᱮᱡ ᱟᱠᱟᱱᱟ ᱠᱚ ᱟᱫᱚ ᱵᱷᱟᱭᱟᱛ ᱫᱚ ᱱᱩᱱᱫᱤᱱ ᱫᱷᱟᱹᱵᱤᱡ ᱠᱚ ᱛᱟᱦᱮᱱᱟ ᱥᱮᱫᱟᱭᱟᱜ ᱟᱹᱨᱤ ᱞᱮᱠᱟᱛᱮ ᱥᱮᱨᱣᱟ ᱟᱹᱨᱤ ᱫᱚ ᱥᱟᱛ ᱯᱩᱨ ᱫᱷᱟᱹᱵᱤᱡ ᱠᱚ ᱛᱟᱦᱮᱱᱟ᱾
ᱦᱩᱸ-ᱦᱩᱸ
ᱥᱟᱛ ᱯᱩᱨᱟᱹ ᱫᱷᱟᱹᱵᱤᱡ ᱫᱚᱠᱚ ᱛᱟᱦᱮᱱᱟ ᱟᱫᱚ ᱩᱱᱫᱤᱱ ᱫᱷᱟᱹᱵᱤᱡ ᱫᱚ ᱦᱮᱸ ᱢᱤᱫᱴᱟᱝ ᱚᱲᱟᱜ ᱞᱮᱠᱟᱜ ᱜᱮ ᱟᱫᱚ ᱚᱱᱟ ᱛᱟᱭᱚᱢ ᱫᱚ ᱟᱫᱚ ᱟᱹᱰᱤ ᱩᱛᱟᱹᱨ ᱠᱚ ᱥᱟᱸᱜᱮᱜᱼᱟ ᱾ᱚᱱᱟ ᱠᱷᱟᱹᱛᱤᱨ ᱛᱮ ᱟᱫᱚ ᱚᱸᱰᱮ ᱠᱷᱚᱱ ᱫᱚᱠᱚ ᱜᱩᱯᱤᱭᱟᱹ ᱵᱷᱟᱭᱟ ᱯᱤᱭᱟᱹ ᱵᱷᱟᱛ ᱠᱚ ᱪᱟᱞᱟᱣ ᱮᱱᱟ ᱩᱱᱠᱩ ᱫᱚ ᱟᱫᱚ ᱠᱚ ᱦᱟᱹᱴᱤᱧᱚᱜᱼᱟ᱾
ᱦᱩᱸ-ᱦᱩᱸ
ᱵᱚᱸᱜᱟ ᱵᱩᱨᱩ ᱠᱚ ᱦᱟᱹᱴᱤᱧᱚᱜᱼᱟ᱾
ᱦᱩᱸ-ᱦᱩᱸ
ᱩᱱᱠᱩ ᱟᱹᱨᱤᱪᱟᱹᱞᱤ ᱫᱚ ᱢᱤᱫ ᱜᱮ ᱛᱟᱦᱮᱱᱟ᱾ ᱠᱷᱟᱹᱞᱤ ᱠᱚ ᱦᱟᱹᱴᱤᱧᱚᱜ-ᱟ ᱡᱮᱢᱚᱱ ᱫᱚ ᱚᱲᱟᱜ ᱥᱚᱝᱥᱟᱨ ᱠᱚ ᱦᱟᱹᱴᱤᱧᱚᱜ ᱠᱟᱱ ᱵᱚᱭᱦᱟ ᱠᱚ ᱟᱹᱰᱤ ᱩᱛᱟᱹᱨ ᱠᱚ ᱥᱟᱸᱜᱮ ᱞᱮᱠᱷᱟᱡ ᱚᱲᱟᱜ ᱠᱚ ᱵᱮᱱᱟᱣ ᱮᱫᱟ ᱵᱷᱤᱱᱟᱹᱜ ᱠᱟᱱᱟ ᱠᱚ ᱚᱱᱠᱟᱱᱟᱜ ᱟᱫᱚ ᱱᱚᱣᱟ ᱦᱚᱸ ᱚᱱᱠᱟ ᱜᱮᱠᱚ ᱵᱷᱤᱱᱟᱹᱜᱼᱟ᱾
ᱪᱮᱫ ᱦᱚᱸ ᱵᱟᱝ ᱟᱸᱡᱚᱢᱚᱜ ᱠᱟᱱᱟ ᱦᱩᱸ ᱟᱫᱚ ᱵᱚᱸᱜᱟ ᱫᱚ ᱟᱫᱚ
ᱦᱮᱸ ᱵᱷᱤᱱᱟᱹ-ᱵᱷᱤᱱᱟᱹ ᱠᱚ ᱵᱟᱠᱚ ᱵᱚᱸᱜᱟᱜᱼᱟ᱾ ᱛᱚ ᱵᱟᱠᱚ ᱵᱚᱸᱜᱟᱜ ᱨᱮᱦᱚᱸ ᱩᱱᱠᱩ ᱫᱚ ᱟᱹᱨᱤᱪᱟᱹᱞᱤ ᱫᱚ ᱢᱤᱫ ᱜᱮ ᱛᱟᱦᱮᱱ ᱛᱟᱠᱚᱣᱟ ᱵᱷᱟᱭᱟᱫ ᱫᱚᱠᱚ ᱛᱟᱦᱮᱱ ᱜᱮᱭᱟ ᱩᱱᱠᱩᱣᱟᱜ ᱵᱟᱯᱞᱟ ᱵᱟᱯᱞᱟ ᱥᱟᱹᱜᱟᱹᱭ ᱛᱮᱫᱚ ᱵᱟᱠᱚ ᱡᱚᱲᱟᱜᱼᱟ ᱵᱟᱯᱞᱟ ᱥᱟᱹᱜᱟᱹᱭ ᱛᱮᱫᱚ ᱡᱚᱲᱟᱣ ᱜᱟᱱᱚᱜᱼᱟ ᱚᱱᱟ ᱫᱚ ᱥᱮᱨᱣᱟ ᱟᱹᱨᱤ ᱚᱱᱟ ᱫᱚ ᱵᱟᱝ ᱜᱟᱱᱚᱜ ᱛᱟᱠᱚᱣᱟ
ᱟᱨ ᱦᱚᱭ ᱚᱱᱟᱜᱮ ᱯᱚᱫᱚᱵᱤ ᱢᱤᱫ ᱢᱟᱱᱮ ᱜᱮ ᱵᱟᱯᱞᱟ ᱫᱚ ᱵᱟᱝ ᱜᱟᱱᱚᱜᱼᱟ ᱚᱱᱠᱟᱜᱮ ᱢᱮᱱᱟᱜ ᱛᱟᱵᱚᱱᱟ ᱟᱵᱚ ᱥᱟᱱᱛᱟᱲ ᱠᱚᱣᱟᱜ ᱫᱚ
ᱵᱚᱭᱦᱟ ᱥᱟᱹᱜᱟᱹᱭ ᱨᱮᱠᱚ ᱦᱤᱡᱩᱜ ᱠᱟᱱᱟ᱾
ᱦᱩᱸ-ᱦᱩᱸ
ᱟᱫᱚ ᱚᱱᱟ ᱵᱚᱭᱦᱟ ᱥᱟᱹᱜᱟᱹᱭ ᱨᱮᱠᱚ ᱦᱤᱡᱩᱜ ᱠᱟᱱ ᱦᱚᱛᱮᱫ ᱛᱮ ᱵᱚᱭᱦᱟ- ᱵᱚᱭᱦᱟ ᱫᱚ ᱵᱟ ᱵᱟᱯᱞᱟ ᱫᱚ ᱵᱟᱭ ᱜᱟᱱᱚᱜᱼᱟ ᱚᱱᱟ ᱫᱚ ᱯᱤᱞᱪᱩ ᱦᱟᱲᱟᱢ-ᱯᱤᱞᱪᱩ ᱵᱩᱲᱦᱤ ᱡᱚᱠᱷᱚᱱ ᱠᱤᱱ ᱡᱟᱹᱛ ᱯᱟᱹᱨᱤᱥ ᱠᱤᱱ ᱦᱟᱹᱴᱤᱧ ᱠᱮᱫ ᱨᱮᱜᱮ ᱠᱤᱱ ᱞᱟᱹᱭ ᱦᱚᱴᱚ ᱟᱠᱟᱫᱟ᱾
ᱦᱩᱸ
ᱟᱫᱚ ᱚᱱᱟᱜᱮ ᱢᱟᱱᱟᱣ ᱦᱤᱡᱩᱜ ᱠᱟᱱᱟ ᱟᱨ ᱚᱱᱟ ᱫᱚ ᱵᱤᱜᱽᱜᱟᱱ ᱨᱮᱱᱟᱜ ᱦᱚᱸ ᱢᱤᱫᱴᱮᱱ ᱚᱱᱟᱨᱮ ᱤᱭᱟᱹ ᱠᱟᱱᱟ
ᱦᱩᱸ-ᱦᱩᱸ
ᱚᱱᱠᱟᱱᱟᱜ ᱥᱟᱹᱜᱟᱹᱭ ᱦᱮᱱᱟᱜᱼᱟ ᱡᱮ ᱵᱚᱭᱦᱟ-ᱵᱚᱭᱦᱟ ᱵᱟᱯᱞᱟ ᱞᱮᱱᱠᱷᱟᱱ ᱫᱚ
ᱟᱹᱰᱤ ᱨᱚᱠᱚᱢ ᱯᱨᱚᱵᱽᱞᱮᱢ ᱠᱚ ᱦᱩᱭᱩᱜᱼᱟ᱾
ᱵᱟᱹᱲᱤᱡ ᱦᱩᱭᱩᱜ ᱠᱟᱱᱟ᱾ ᱦᱟᱯᱮᱱ ᱫᱤᱱ ᱨᱮ ᱱᱤᱛ ᱵᱟᱝ ᱦᱩᱭᱩᱜ ᱨᱮᱦᱚᱸ ᱦᱟᱯᱮᱱ ᱫᱤᱱ ᱨᱮ ᱦᱩᱭ ᱨᱮᱱᱟᱜ ᱢᱤᱫᱴᱮᱱ ᱵᱚᱛᱚᱨ ᱛᱟᱦᱮᱱᱟ᱾
ᱚᱱᱟ ᱫᱚ ᱢᱟᱱᱮ ᱥᱟᱭᱮᱱᱴᱤᱯᱷᱤᱠ ᱵᱷᱟᱵᱛᱮ ᱧᱮᱞ ᱞᱮᱠᱷᱟᱱ ᱫᱚ ᱢᱟᱱᱮ ᱡᱮᱱᱮᱴᱤᱠ ᱨᱚᱜᱽ ᱠᱚ ᱨᱮᱱᱟᱜ ᱤᱭᱟᱹ ᱯᱨᱚᱵᱷᱟᱵᱽ ᱨᱮᱭᱟᱜ ᱚᱱᱟ ᱨᱮᱭᱟᱜ ᱦᱚᱭ ᱨᱮᱭᱟᱜ ᱯᱨᱚᱵᱷᱟᱵᱽ ᱵᱮᱥᱤᱜᱼᱟ ᱚᱱᱟ ᱟᱨ ᱡᱮᱱᱮᱴᱤᱠ ᱨᱚᱜᱽ ᱫᱚ ᱢᱟᱱᱮ ᱮᱢᱚᱱ ᱨᱳᱜᱽ ᱠᱟᱱᱟ ᱡᱟᱦᱟᱸ ᱫᱚ ᱥᱟᱨᱦᱟᱣ, ᱥᱟᱨᱦᱟᱣ ᱵᱟᱝ ᱥᱚᱢᱵᱷᱚᱵ ᱚᱱᱟ ᱫᱚ ᱢᱟᱱᱮ
ᱵᱟᱝ-ᱵᱟᱝ ᱨᱟᱱ ᱠᱟᱛᱮᱫ ᱵᱟᱭ ᱵᱮᱥᱚᱜᱼᱟ ᱦᱩᱸ
ᱟᱫᱚ ᱚᱱᱟ ᱦᱚᱸ ᱚᱱᱠᱟ ᱞᱮᱠᱟ ᱜᱮᱠᱚ ᱟᱵᱚ ᱦᱚᱸᱠᱚ ᱵᱩᱡᱽ ᱠᱟᱜ ᱛᱟᱵᱚᱱᱟ ᱠᱚ ᱚᱱᱠᱟ ᱠᱟᱛᱮᱫ ᱜᱮᱠᱚ ᱢᱟᱱᱮ ᱞᱟᱹᱭ ᱞᱮᱠᱷᱟᱱ ᱫᱚ ᱚᱱᱠᱟ ᱚᱱᱟ ᱠᱚ ᱠᱷᱟᱹᱛᱤᱨ ᱜᱮᱠᱚ ᱟᱵᱚ ᱚᱱᱠᱟ ᱟᱹᱨᱤᱪᱟᱹᱞᱤ ᱠᱚ ᱛᱮᱭᱟᱨ ᱟᱠᱟᱜ ᱛᱟᱵᱚᱱᱟ ᱢᱟᱨᱮ ᱦᱚᱲ ᱠᱚ
ᱟᱵᱚᱨᱮᱱ ᱥᱮᱨᱣᱟ ᱨᱮ ᱱᱚᱝᱠᱟᱱᱟᱜ ᱠᱟᱛᱷᱟ ᱢᱮᱱᱟᱜᱼᱟ ᱡᱟᱦᱟᱸ ᱫᱚ ᱱᱤᱛᱚᱜᱟᱜ ᱡᱩᱜᱽ ᱨᱮ ᱥᱟᱬᱮᱥ ᱥᱟᱶᱛᱮ ᱟᱹᱰᱤ ᱩᱛᱟᱹᱨ ᱡᱚᱲᱟᱣ ᱜᱮᱭᱟ
ᱦᱩᱸ-ᱦᱩᱸ
ᱱᱚᱣᱟ ᱥᱮᱨᱣᱟ ᱨᱮᱱᱟᱜ ᱠᱟᱛᱷᱟ ᱠᱚ ᱡᱟᱦᱟᱸ ᱟᱹᱨᱤᱪᱟᱹᱞᱤ ᱠᱚ ᱟᱵᱚᱨᱮᱱ ᱜᱟᱹᱠᱷᱩᱲᱟᱱ ᱠᱚ ᱱᱤᱛ ᱠᱤᱪᱷᱩᱩᱜᱟᱱ ᱠᱚ ᱯᱟᱸᱡᱟᱭᱮᱫ ᱠᱚᱜᱮᱭᱟ ᱛᱚ ᱟᱹᱰᱤᱜᱟᱱ ᱜᱟᱹᱠᱷᱩᱲᱟᱱ ᱱᱚᱝᱠᱟ ᱡᱟᱦᱟᱸᱭ ᱫᱚ ᱟᱵᱚ ᱥᱚᱢᱟᱡᱽ ᱛᱟᱞᱟᱨᱮ ᱞᱮᱠᱷᱟ ᱛᱟᱞᱟ ᱦᱚᱲ ᱱᱩᱠᱩ ᱦᱚᱸ ᱯᱟᱸᱡᱟ ᱫᱚᱨᱠᱟᱨ ᱟᱫᱚ ᱚᱱᱟ ᱠᱚ ᱟᱹᱰᱤᱜᱟᱱ ᱦᱚᱲ ᱡᱮᱞᱮᱠᱟ ᱠᱚ ᱯᱟᱸᱡᱟᱭᱮᱫ ᱛᱟᱵᱚᱱᱟ ᱟᱨᱦᱚᱸ ᱟᱹᱰᱤ ᱦᱚᱲᱜᱮ ᱵᱟᱠᱚ ᱯᱟᱸᱡᱟᱭᱮᱫ-ᱟ ᱠᱤᱱᱛᱩ ᱱᱚᱣᱟ ᱵᱷᱤᱛᱨᱤ ᱨᱮ ᱠᱷᱟᱹᱞᱤ ᱥᱮᱨᱣᱟ ᱠᱚ ᱛᱚᱞ ᱦᱚᱴᱚ ᱠᱟᱫᱟ ᱥᱩᱢᱩᱝ ᱫᱚ ᱵᱟᱝ ᱱᱚᱣᱟ ᱵᱷᱤᱛᱤᱨ ᱨᱮ ᱟᱹᱰᱤ ᱢᱟᱨᱟᱝ ᱢᱤᱫᱴᱮᱱ ᱥᱟᱬᱮᱥ ᱢᱮᱱᱟᱜᱼᱟ
ᱦᱩᱸ ᱦᱩᱸ
ᱟᱫᱚ ᱚᱱᱟᱜ ᱜᱮ ᱥᱟᱬᱮᱥ ᱢᱮᱱᱟᱜᱼᱟ ᱡᱟᱦᱟᱸ ᱠᱚ ᱚᱱᱟ ᱠᱚ ᱯᱟᱸᱡᱟ ᱛᱩᱫ ᱦᱩᱭᱩᱜᱼᱟ ᱟᱨ ᱚᱱᱟ ᱡᱟᱦᱟᱸ ᱟᱹᱨᱤᱪᱟᱹᱞᱤ ᱠᱚ ᱵᱮᱱᱟᱣ ᱵᱮᱱᱟᱣ ᱠᱟᱫᱟ ᱚᱱᱟ ᱨᱮᱱᱟᱜ ᱪᱮᱫ ᱠᱟᱱᱟ ᱚᱡᱮ ᱚᱱᱟ ᱠᱚᱦᱚᱸ ᱯᱟᱸᱡᱟ ᱫᱚᱨᱠᱟᱨᱟ ᱮᱵᱚᱝ ᱚᱱᱟ ᱫᱚ ᱪᱷᱟᱨᱟ ᱵᱷᱚᱥᱟ ᱨᱮᱱᱟᱜ ᱦᱚᱸ ᱞᱟᱹᱠᱛᱤ ᱢᱮᱱᱟᱜᱼᱟ ᱟᱨ ᱱᱚᱣᱟᱛᱮ ᱵᱟᱹᱲᱤᱡᱟᱜ ᱠᱚ ᱡᱟᱦᱟᱸ ᱦᱩᱭᱩᱜ ᱨᱮᱱᱟᱜ ᱠᱟᱱᱟ ᱚᱱᱟ ᱠᱚᱦᱚᱸ ᱞᱟᱹᱭ ᱩᱪᱟᱹᱲ ᱫᱚᱨᱠᱟᱨ
ᱦᱩ
ᱟᱨ ᱵᱮᱥᱟᱜ ᱠᱚ ᱪᱮᱫ ᱠᱟᱱᱟ ᱦᱟᱯᱮᱱ ᱫᱤᱱᱨᱮ ᱱᱚᱣᱟ ᱵᱮᱥᱟᱜ ᱠᱚᱛᱮ ᱟᱵᱚ ᱢᱟᱹᱱᱢᱤ ᱡᱚᱱᱚᱜ ᱪᱮᱫ ᱠᱚ ᱵᱷᱟᱜᱮᱭᱟᱜ ᱦᱩᱭ ᱫᱟᱲᱮᱭᱟᱜᱼᱟ ᱚᱱᱟ ᱠᱚᱦᱚᱸ
ᱟᱨ ᱛᱟᱦᱞᱮ ᱦᱮᱸ ᱢᱟᱱᱮ ᱵᱟᱯᱞᱟ ᱨᱮᱭᱟᱜ ᱟᱹᱨᱤᱪᱟᱹᱞᱤ ᱠᱚᱫᱚ ᱚᱠᱟᱞᱮᱠᱟ ᱡᱟᱦᱟᱸ ᱟᱵᱚᱣᱟᱜ ᱟᱵᱚᱣᱟᱜ ᱦᱮᱸ ᱟᱵᱚᱣᱟᱜ ᱟᱵᱚ ᱥᱮᱱᱟᱜ ᱥᱟᱵ ᱞᱮᱠᱷᱟᱱ ᱟᱨ ᱟᱵᱚ ᱚᱲᱟᱜ ᱨᱮᱭᱟᱜ ᱥᱟᱵ ᱞᱮᱠᱷᱟᱱ ᱢᱟᱱᱮ ᱚᱠᱟᱞᱮᱠᱟ ᱤᱭᱟᱹ ᱢᱮᱱᱟᱜᱼᱟ ᱟᱹᱨᱤᱪᱟᱹᱞᱤ ᱨᱮᱭᱟᱜ ᱡᱮ ᱠᱤᱪᱷᱩ ᱡᱮᱢᱚᱱ ᱟᱹᱨᱤᱪᱟᱹᱞᱤ ᱠᱤᱪᱷᱩ ᱫᱚ ᱡᱮᱢᱚᱱ ᱟᱵᱚ ᱛᱚᱯᱷᱮᱫ ᱨᱮ ᱢᱤᱫ ᱨᱚᱠᱚᱢ ᱨᱮᱦᱚᱸ ᱠᱤᱱᱛᱩ ᱟᱵᱚ ᱚᱲᱟᱜ ᱢᱚᱫᱽᱫᱷᱮ ᱨᱮᱫᱚ ᱟᱞᱟᱫᱟ ᱜᱮ ᱟᱨᱦᱚᱸ ᱮᱴᱟᱜ ᱮᱴᱟᱜ ᱡᱟᱭᱜᱟ ᱟᱵᱚ ᱥᱮᱫ ᱨᱮ ᱟᱞᱟᱫᱟ ᱜᱮᱠᱷᱟᱱ ᱫᱚ ᱟᱨᱦᱚᱸ ᱮᱴᱟᱜ ᱡᱟᱭᱜᱟ ᱥᱮᱫ ᱫᱚ ᱟᱞᱟᱫᱟ ᱜᱮ ᱢᱟᱱᱮ ᱚᱱᱟ ᱢᱚᱫᱽᱫᱷᱮ ᱨᱮᱫᱚ ᱪᱮᱫᱠᱟ ᱪᱮᱫ ᱠᱚᱫᱚ ᱟᱵᱚᱣᱟᱜ ᱟᱞᱟᱫᱟ ᱜᱮᱭᱟ ᱪᱮᱫ ᱠᱚᱫᱚ ᱢᱤᱫ ᱨᱚᱠᱚᱢ ᱜᱮ
ᱟᱫᱚ ᱱᱚᱰᱮᱱᱟᱜ ᱫᱚ ᱢᱤᱫ ᱵᱟᱨ ᱜᱟᱹᱠᱷᱩᱲᱟᱱ ᱠᱚ ᱱᱚᱝᱠᱟ ᱠᱚ ᱢᱮᱱᱫᱟ
ᱦᱚᱸ
ᱮᱸ ᱥᱟᱵ ᱢᱮ ᱢᱤᱫᱴᱟᱝ ᱢᱟᱪᱮᱫ ᱥᱮ ᱜᱩᱨᱩ ᱥᱮ ᱟᱡ ᱨᱮᱱ ᱪᱮᱞᱟᱭ ᱡᱟᱦᱟᱱᱟᱜ ᱜᱮ ᱥᱮᱪᱮᱫ ᱮᱢᱟ ᱠᱚ ᱠᱟᱱᱟ ᱡᱟᱦᱟᱱᱟᱜ ᱜᱮ ᱩᱱᱤ ᱟᱡ ᱮ ᱥᱮᱬᱟ ᱟᱠᱚ ᱠᱟᱱᱟ ᱟᱫᱚ ᱱᱚᱣᱟ ᱠᱚ
ᱩᱱᱤ ᱜᱩᱨᱩ ᱫᱚ ᱟᱭᱟᱜ ᱜᱩᱨᱩ ᱢᱟᱱᱛᱷᱟᱨ ᱞᱟᱹᱭ ᱩᱪᱟᱹᱲ ᱤᱫᱤᱭᱮᱫᱟᱭ
ᱦᱩᱸ
ᱠᱮᱞᱟ ᱠᱚᱫᱚ ᱚᱱᱟᱨᱮ ᱩᱱᱠᱩ ᱠᱚ ᱪᱮᱫᱚᱜ ᱠᱟᱱᱟ᱾
ᱦᱮᱸ
ᱟᱫᱚ ᱪᱮᱫᱚᱜ ᱠᱟᱱ ᱨᱮ ᱦᱚᱭᱛᱚ ᱩᱱ ᱚᱠᱛᱚ ᱨᱮ ᱡᱟᱦᱟᱸᱭ ᱪᱮᱞᱟ ᱫᱚ ᱦᱚᱭᱛᱚ ᱫᱟᱠᱟ ᱨᱮᱸᱜᱮᱡ ᱠᱮᱫᱮᱭᱟ ᱟᱨ ᱵᱟᱝᱠᱷᱟᱱ ᱚᱯᱥᱚᱨᱮ ᱪᱟᱞᱟᱣᱱᱟ ᱟᱨ ᱵᱟᱝᱠᱷᱟᱱ ᱛᱷᱟᱠᱟᱣᱮᱱᱛᱮ ᱡᱤᱨᱟᱹᱜ ᱠᱟᱱᱟᱭ ᱛᱟᱦᱚᱞᱮ ᱡᱟᱦᱟᱸ ᱴᱷᱮᱱ ᱩᱱᱤ ᱡᱤᱨᱟᱹᱣ ᱮᱱᱟ ᱥᱮ ᱫᱟᱠᱟ ᱨᱮᱸᱜᱮᱡ ᱠᱤᱫᱤᱛᱮ ᱡᱚᱢᱮ ᱪᱟᱞᱟᱣ ᱮᱱᱟ ᱟᱫᱚ ᱜᱩᱨᱩ ᱫᱚ ᱟᱡ ᱡᱟᱦᱟᱸᱭ ᱤᱭᱟ. ᱭᱮᱫ ᱠᱩᱣᱟᱭ ᱥᱮᱬᱟᱸᱣ ᱟᱠᱚ ᱠᱟᱱ ᱡᱟᱦᱟᱸ ᱠᱚᱭ ᱞᱟᱹᱭ ᱩᱪᱟᱹᱲ ᱤᱫᱤᱭᱟᱠᱚ ᱠᱟᱱ ᱩᱱᱤ ᱢᱟ ᱛᱷᱤᱨ ᱵᱟᱹᱱᱩᱜᱮᱭᱟ ᱛᱟᱦᱚᱞᱮ ᱵᱟᱹᱱᱩᱜᱮ ᱠᱷᱟᱱ ᱡᱟᱦᱟᱸᱭ ᱡᱟᱦᱟᱸ ᱴᱷᱮᱱᱮ ᱮᱸ ᱤᱱᱟᱹ ᱚᱠᱛᱚ ᱨᱮ ᱚᱸᱰᱮ ᱵᱟᱭ ᱛᱟᱦᱮᱸ ᱞᱮᱱ, ᱩᱱᱤ ᱫᱚ ᱚᱸᱰᱮᱱᱟᱜ ᱮ ᱵᱟᱭ ᱧᱟᱢ ᱞᱮᱫᱟ᱾
ᱦᱩᱸ
ᱛᱟᱦᱚᱞᱮ ᱟᱵᱚᱨᱮᱱ ᱮᱦᱚᱵ ᱨᱮᱱ ᱜᱩᱨᱩ ᱢᱟ ᱢᱤᱫ ᱦᱚᱲ ᱜᱮ ᱛᱟᱦᱮᱸ ᱠᱟᱱᱟ
ᱦᱩᱸ ᱦᱩᱸ
ᱩᱱᱤ ᱜᱩᱨᱩ ᱴᱷᱮᱱ ᱠᱷᱚᱱᱟᱜ ᱟᱫᱚ ᱩᱪᱟᱹᱲ ᱤᱫᱤᱭᱮᱱᱟ ᱡᱮᱞᱮᱠᱟ ᱜᱩᱨᱩ ᱜᱚᱢᱠᱮ ᱢᱤᱫ ᱦᱚᱲᱜ ᱜᱮ ᱪᱤᱠᱤ ᱥᱤᱨᱡᱚᱱ ᱟᱠᱟᱫᱟ ᱚᱱᱟ ᱪᱤᱠᱤ ᱜᱮ ᱟᱫᱚ ᱩᱱᱟᱹᱜ ᱜᱟᱱ ᱪᱮᱞᱟ ᱠᱚ ᱚᱱᱟ ᱠᱚ ᱥᱮᱬᱟ ᱠᱮᱫ ᱛᱮ ᱚᱱᱠᱟ ᱠᱚ ᱩᱪᱟᱹᱲ ᱤᱫᱤ ᱠᱮᱫᱟ ᱥᱟᱸᱜᱮ ᱮᱱ ᱛᱮᱠᱚ ᱛᱟᱦᱚᱞᱮ ᱮᱦᱚᱵ ᱨᱮᱱ ᱜᱩᱨᱩ ᱦᱚᱸ ᱚᱱᱠᱟᱜᱮ ᱟᱫᱚ ᱱᱚᱣᱟ ᱦᱚᱸ ᱥᱮᱨᱣᱟ ᱟᱹᱨᱤᱪᱟᱹᱞᱤ ᱦᱚᱸ ᱡᱟᱦᱟᱸ ᱢᱟᱱᱮ ᱩᱱᱟᱹᱜ ᱜᱟᱱ ᱫᱤᱥᱚᱢ ᱨᱮ ᱱᱟᱱᱟ ᱦᱩᱱᱟᱹᱨ ᱠᱷᱟᱱ ᱫᱚ ᱟᱫᱚ ᱚᱱᱟ ᱠᱚᱦᱚᱸ ᱱᱩᱠᱩ ᱡᱟᱦᱟᱸ ᱠᱚᱨᱮ ᱡᱟᱦᱟᱸ ᱪᱮᱞᱟ ᱠᱚ ᱡᱟᱦᱟᱸ ᱠᱚᱠᱚ ᱥᱮᱬᱟ ᱠᱮᱫ ᱛᱮᱠᱚ ᱥᱮᱱᱮᱱ ᱛᱮ ᱩᱱᱠᱩ ᱠᱚ ᱰᱤ ᱟᱲᱟ ᱠᱚ ᱵᱮᱱᱟᱣᱱᱟ ᱟᱫᱚ ᱩᱱᱠᱩ ᱠᱚ ᱪᱮᱞᱟ ᱡᱟᱦᱟᱸ ᱨᱮᱠᱚ ᱛᱟᱦᱮᱸᱭᱮᱱᱟ ᱚᱸᱰᱮᱱᱟᱜ ᱟᱹᱨᱤᱪᱟᱹᱞᱤ ᱚᱱᱠᱟ ᱚᱱᱠᱟ ᱞᱮᱠᱟ ᱠᱚ ᱵᱮᱱᱟᱣ ᱠᱮᱫᱟ ᱚᱱᱠᱟ ᱞᱮᱠᱟ ᱚᱸᱰᱮᱱᱟᱜ ᱟᱹᱨᱤᱪᱟᱹᱞᱤ ᱛᱮ ᱟᱠᱚ ᱠᱚ ᱮᱸᱪᱟᱞᱟᱣᱱᱟ ᱟᱨ ᱡᱟᱦᱟᱸᱭ ᱟᱨᱦᱚᱸ ᱚᱸᱰᱮᱱ ᱠᱷᱚᱱᱟᱜ ᱡᱟᱦᱟᱸᱭ ᱡᱟᱦᱟᱸᱭ ᱡᱟᱹᱯᱤᱫ ᱞᱮᱫ ᱥᱮ ᱨᱮᱸᱜᱮᱡ ᱡᱟᱞᱟ ᱡᱟᱦᱟᱸ ᱥᱮᱫ ᱪᱟᱞᱟᱣ ᱢᱟᱱᱮ ᱡᱚᱢᱮ ᱪᱟᱞᱟᱣ ᱞᱮᱱ
ᱦᱩᱸ ᱦᱩᱸ
ᱢᱟᱱᱮ ᱡᱟᱦᱟᱸᱭ ᱪᱮᱞᱟ ᱡᱟᱦᱟᱸ ᱴᱷᱮᱱᱮ ᱟᱸᱡᱚᱢ ᱟᱠᱟᱫ ᱥᱚᱡᱷᱮ ᱠᱟᱛᱷᱟ ᱛᱮᱫᱚ ᱩᱱᱤ ᱚᱱᱟ ᱠᱚᱭ ᱥᱮᱬᱟ ᱠᱮᱫᱛᱮ ᱚᱱᱟ ᱠᱚ ᱟᱫᱚ ᱟᱭᱟᱜ ᱜᱮ ᱚᱱᱟ ᱥᱮᱨᱣᱟ ᱞᱮᱠᱟ ᱠᱟᱛᱮᱜ ᱮ ᱫᱚᱦᱚ ᱠᱮᱫᱟ
ᱦᱮᱸ ᱟᱫᱚ ᱟᱨᱦᱚᱸ ᱡᱟᱭᱜᱟ ᱦᱤᱥᱟᱹᱵ ᱛᱮᱦᱚᱸ ᱢᱟᱱᱮ ᱯᱚᱨᱤᱵᱚᱨᱛᱚᱱ ᱨᱮᱭᱟᱜ ᱤᱭᱟᱹ ᱢᱮᱱᱟᱜᱼᱟ ᱮ ᱡᱟᱭᱜᱟ ᱫᱟᱨᱤᱯᱟᱞᱟ ᱡᱮᱢᱚᱱ ᱦᱩᱭᱩᱜ ᱠᱟᱱᱟ ᱢᱩᱨᱥᱤᱫᱟᱵᱟᱫ ᱢᱩᱨᱥᱤᱫᱟᱵᱟᱫᱽ ᱚᱱᱛᱮ ᱫᱚ ᱟᱫᱚ ᱥᱟᱨᱡᱚᱢ ᱫᱟᱨᱮ ᱫᱚ ᱚᱱᱛᱮᱫᱚ ᱵᱟᱹᱱᱩᱜᱼᱟ ᱟᱫᱚ ᱚᱸᱰᱮ ᱪᱮᱫ ᱪᱤᱠᱟᱭᱟᱠᱚ ᱚᱸᱰᱮ ᱫᱚ ᱟᱫᱚ ᱢᱟᱱᱮ ᱤᱭᱟᱹ ᱫᱚᱠᱚ ᱤᱭᱟᱹᱭᱟᱠᱚ ᱪᱮᱫ ᱠᱚ ᱞᱟᱹᱭᱟ ᱢᱟᱱᱮ ᱥᱟᱨᱡᱚᱢ ᱥᱟᱠᱟᱢ ᱵᱚᱫᱚᱞᱛᱮ ᱟᱫᱚ ᱩᱱᱠᱩ ᱫᱚ ᱱᱤᱢ ᱵᱟᱦᱟ ᱠᱚ ᱵᱮᱵᱚᱦᱟᱨᱟᱠᱚ ᱡᱟᱦᱟᱱᱟᱜ ᱵᱚᱸᱜᱟ ᱵᱩᱨᱩ ᱨᱮ ᱱᱤᱢ ᱵᱟᱦᱟ ᱱᱤᱢ ᱥᱟᱠᱟᱢ ᱚᱱᱠᱟ ᱠᱚ ᱵᱮᱵᱚᱦᱟᱨᱟ ᱠᱚ ᱟᱨ ᱠᱟᱨᱚᱱ ᱫᱚ ᱚᱱᱛᱮ ᱨᱮ ᱫᱚ ᱥᱟᱨᱡᱚᱢ ᱫᱟᱨᱮ ᱵᱟᱹᱱᱩᱜᱼᱟ ᱟᱫᱚ ᱢᱟᱱᱮ ᱚᱱᱟ ᱠᱷᱟᱹᱛᱤᱨ ᱛᱮ ᱟᱫᱚ ᱚᱱᱠᱟ ᱠᱚ ᱢᱟᱱᱮ ᱚᱸᱰᱮᱱᱟᱜ ᱵᱮᱵᱚᱦᱟᱨ ᱠᱚ ᱟᱹᱨᱤᱪᱟᱹᱞᱤ ᱫᱚ ᱚᱸᱰᱮᱱᱟᱜ ᱚᱱᱠᱟ ᱯᱚᱨᱤᱵᱚᱨᱛᱚᱱ ᱟᱠᱟᱱᱟ
ᱚᱱᱟ ᱦᱚᱸ ᱢᱤᱫᱴᱮᱡ ᱠᱟᱨᱚᱱ ᱠᱟᱱᱟ ᱚᱡᱮ ᱠᱟᱱᱟ ᱟᱫᱚ ᱛᱚ ᱚᱱᱛᱮᱱ ᱫᱚ ᱩᱱᱠᱩᱣᱟᱜ ᱚᱱᱮ ᱡᱟᱦᱟᱸ ᱫᱚ ᱡᱟᱦᱟᱸ ᱢᱟᱱᱮ ᱦᱚᱭ ᱦᱤᱸᱥᱤᱫ ᱚᱸᱰᱮᱱᱟᱜ ᱪᱮᱫ ᱞᱮᱠᱟᱱᱟᱜ ᱠᱟᱱᱟ ᱚᱱᱟ ᱥᱟᱶᱛᱮ ᱛᱟᱞᱢᱮᱞ ᱠᱟᱛᱮ ᱪᱟᱞᱟᱣ ᱨᱮᱱᱟᱜ ᱦᱚᱸ ᱢᱤᱫᱴᱮᱱ ᱠᱟᱱᱟ ᱟᱫᱚ ᱟᱹᱰᱤ ᱞᱮᱠᱟᱱᱟᱜ ᱢᱤᱫᱴᱮᱱ ᱚᱡᱮ ᱫᱚ ᱢᱮᱱᱟᱜ ᱜᱮᱭᱟ ᱟᱨ ᱚᱱᱟ ᱥᱟᱶᱛᱮ ᱜᱩᱨᱩ ᱥᱤᱠᱠᱟᱹ ᱦᱚᱸ ᱚᱠᱚᱭ ᱚᱠᱟᱴᱷᱮᱱ ᱪᱮᱫ ᱠᱚᱭ ᱥᱮᱬᱟ ᱠᱮᱫ ᱛᱮ ᱚᱠᱟ ᱥᱮᱫ ᱮ ᱥᱮᱱ ᱮᱱᱟᱭ ᱩᱱᱤ ᱫᱚ ᱚᱱᱟ ᱠᱚᱣᱟ ᱛᱮᱜᱮ ᱚᱱᱟ ᱥᱮᱨᱣᱟ ᱛᱮᱜᱮ ᱚᱱᱟᱫᱚ ᱟᱫᱚᱭ ᱮᱸ ᱛᱟᱦᱮᱸᱭᱮᱱᱟ
ᱟᱪᱪᱷᱟ
ᱟᱫᱚ ᱱᱤᱛᱟᱜ ᱚᱠᱛᱚ ᱨᱮᱫᱚ ᱥᱮᱨᱣᱟ ᱟᱹᱨᱤᱪᱟᱹᱞᱤ ᱠᱷᱚᱱ ᱮᱦᱚᱵ ᱠᱟᱛᱮ ᱮᱸ ᱟᱹᱰᱤ ᱜᱟᱱ ᱜᱮ ᱡᱩᱫᱟᱹ ᱡᱩᱫᱟᱹ ᱠᱟᱱᱟ
ᱦᱚᱸ
ᱵᱷᱤᱱᱟᱹ ᱵᱷᱤᱱᱟᱹ ᱠᱟᱱᱟ ᱟᱹᱨᱤᱪᱟᱹᱞᱤ ᱫᱚ᱾
ᱟᱨᱦᱚᱸ ᱢᱤᱜᱴᱟᱝ ᱤᱧ ᱟᱸᱡᱚᱢᱮᱫ ᱛᱟᱦᱮᱸᱜ᱾
ᱦᱩᱸ
ᱚᱱᱟ ᱟᱵᱚ ᱚᱱᱟ ᱠᱷᱚᱲᱠᱟᱴᱟ ᱨᱮᱭᱟᱜ ᱚᱱᱟ ᱡᱟᱦᱟᱸ ᱵᱟᱯᱞᱟ ᱨᱮᱭᱟᱜ ᱾ ᱚᱱᱟ ᱥᱮᱸᱫᱽᱨᱟ ᱥᱮ ᱪᱮᱜᱠᱟ ᱢᱟᱱᱮ ᱚᱱᱟ ᱫᱚ ᱟᱨᱦᱚᱸ ᱪᱮ ᱠᱟ ᱠᱟᱛᱮ ᱩᱝᱠᱩ ᱩᱝᱠᱩ ᱯᱟᱞᱴᱟᱣ ᱠᱟᱱ ᱛᱟᱠᱚᱣᱟ ᱚᱝᱠᱟ᱾
ᱮᱸ ᱩᱝᱠᱩ ᱫᱚ ᱯᱟᱞᱴᱟᱣ ᱫᱚ ᱱᱚᱣᱟ ᱠᱚ ᱢᱮᱱᱫᱟ ᱩᱝᱠᱩ ᱫᱚ ᱚᱠᱟ ᱥᱚᱢᱚᱭ ᱨᱮ ᱪᱚ ᱟᱠᱚᱨᱮᱱ ᱠᱚ ᱟᱸ ᱥᱮᱸᱫᱽᱨᱟ ᱠᱚ ᱥᱮᱱ ᱞᱮᱱᱟ᱾
ᱦᱩᱸ ᱦᱩᱸ
ᱟᱠᱚ ᱡᱟᱦᱟᱸ ᱠᱚ ᱢᱮᱱᱫᱟ ᱥᱮᱸᱫᱽᱨᱟ ᱠᱚ ᱥᱮᱱ ᱞᱮᱱ ᱨᱮ ᱟᱫᱚ ᱥᱮᱸᱫᱽᱨᱟ ᱠᱚ ᱥᱮᱱᱚᱜ ᱨᱮᱫᱚ ᱥᱮᱸᱫᱽᱨ ᱜᱮᱠᱚ ᱨᱩᱭᱟᱛᱚ ᱟᱫᱚ ᱩᱱ ᱚᱠᱛᱚ ᱨᱮ ᱱᱟᱦᱟᱜ ᱢᱮᱫᱴᱟ ᱚᱝᱠᱟᱱᱤᱡ ᱜᱚᱜᱚ ᱦᱚᱲ ᱥᱮ ᱟᱭᱳ ᱦᱚᱲ᱾ ᱥᱮ ᱢᱤᱫᱴᱟᱝ ᱠᱩᱲᱤ ᱜᱤᱫᱽᱨᱟᱹ ᱰᱟᱺᱜᱩᱣᱟᱹ ᱠᱩᱲᱤ ᱜᱤᱫᱽᱨᱟᱹ ᱩᱝᱠᱩ ᱥᱟᱶ ᱦᱮᱡ ᱢᱮᱥᱟ ᱞᱮᱱᱟ᱾ ᱟᱫ ᱟᱠᱟᱱ ᱛᱮ ᱚᱱᱟ ᱠᱟᱱᱟᱜ ᱠᱚ ᱢᱮᱱᱟ᱾ ᱟᱫᱚ ᱠᱚ ᱢᱮᱱᱮᱛ ᱠᱷᱟᱱ ᱩᱝᱠᱩ ᱫᱚ ᱟᱫᱚ ᱩᱱᱤ ᱠᱚ ᱟᱹᱜᱩ ᱠᱮᱫᱮᱭᱟ᱾ ᱟᱫᱚ ᱟᱹᱜᱩᱭᱮ ᱠᱟᱱ ᱨᱮᱠᱚ ᱥᱮᱸᱫᱽᱨᱟ ᱦᱚᱲ ᱫᱚ ᱩᱱᱤ ᱫᱚ ᱩᱱ ᱮᱸ
ᱟᱫᱚᱜᱤᱡ ᱢᱮᱱ ᱛᱮᱜᱮ ᱠᱚ ᱟᱹᱜᱩᱣ ᱠᱟᱫᱟ ᱫᱚ᱾
ᱦᱩᱸ ᱦᱩᱸ ᱦᱩᱸ
ᱛᱟᱞᱮ ᱟᱫᱚ ᱟᱫᱚᱠᱚ ᱥᱮᱸ ᱥᱤᱠᱟᱹᱨᱤᱭᱟᱹ ᱦᱚᱲ ᱫᱚ ᱥᱮᱸᱫᱽᱨᱟᱭ ᱜᱮᱠᱚ ᱨᱩᱭᱟ᱾
ᱦᱩᱸ ᱦᱩᱸ ᱦᱩᱸ
ᱟᱫᱚ ᱩᱱᱤ ᱢᱟ ᱫᱟᱱᱟᱝ ᱨᱮᱱᱟᱜ ᱢᱚᱞᱚᱝ ᱨᱮ ᱪᱮᱜ ᱢᱮᱱᱟᱜᱼᱟ ᱚᱱᱟ ᱵᱟᱠᱚ ᱵᱩᱡ ᱠᱟᱫᱟ᱾
ᱦᱩᱸ ᱦᱩᱸ ᱦᱩᱸ
ᱞᱟ ᱩᱛᱩ ᱠᱚ ᱥᱮᱸᱫᱽᱨᱟ ᱜᱮᱠᱚ ᱨᱩ ᱟᱹᱜᱩ ᱠᱮᱫᱟ᱾ ᱛᱟᱦᱞᱮ ᱥᱮᱸᱫᱽᱨᱟ ᱜᱮᱠᱚ ᱟᱹᱜᱩ ᱠᱮᱫ ᱛᱮ ᱟᱫᱚ ᱥᱮᱸᱫᱽᱨᱟ ᱦᱚᱲ ᱜᱮᱠᱚ ᱫᱟᱨᱟᱢ ᱠᱮᱜ ᱠᱚᱣᱟ ᱚᱲᱟᱜ ᱦᱚᱲ ᱫᱚ᱾
ᱥᱮᱫᱟᱭ ᱫᱚ ᱫᱟᱨᱟᱢ ᱠᱮᱠᱚᱣᱟ ᱠᱚ ᱵᱟᱹᱦᱩ ᱡᱟᱶᱟᱭ ᱡᱮᱞᱮᱠᱟ ᱠᱚ ᱫᱟᱨᱟᱢ ᱠᱚᱣᱟ ᱥᱮᱸᱫᱽᱨᱟ ᱦᱚᱲ ᱦᱚᱸ ᱚᱝᱠᱟ ᱜᱮᱠᱚ ᱫᱟᱨᱟᱢ ᱠᱮᱠᱚᱣᱟ᱾
ᱦᱩᱸ
ᱟᱫᱚ ᱡᱟᱦᱟᱸᱭᱮ ᱥᱮᱱ ᱠᱟᱱ ᱡᱟᱦᱟᱸ ᱛᱮᱜᱮ ᱱᱟᱞᱦᱟ ᱛᱩᱱᱟᱹᱢᱩᱞ ᱦᱚᱸ ᱡᱟᱦᱟᱱᱟᱜ ᱜᱮ ᱦᱩᱭᱩᱜ ᱾ ᱟᱫᱚ ᱠᱚ ᱫᱟᱨᱟᱢ ᱠᱮᱠᱚ ᱛᱟᱦᱮᱸᱫ ᱪᱮᱠᱟ ᱫᱟᱜ ᱠᱮᱠᱚᱣᱟ ᱠᱚ᱾ ᱛᱟᱞᱮ ᱩᱱᱠᱩ ᱫᱟᱨᱟᱢ ᱠᱮᱜ ᱠᱚᱣᱟ ᱡᱷᱚᱛᱚ ᱜᱮ᱾ ᱟᱫᱚ ᱚᱱᱟ ᱢᱮᱥᱟ ᱱᱩᱭ ᱡᱟᱦᱟᱸᱭ ᱮᱸ ᱠᱩ ᱮᱸ ᱠᱩᱲᱤ ᱜᱤᱫᱽᱨᱟᱹ ᱦᱮᱡ ᱛᱚᱨᱟ ᱟᱠᱟᱱ ᱩᱱᱤ ᱦᱚᱸᱠᱚ ᱫᱟᱨᱟᱢ ᱠᱮᱫᱮᱭᱟ᱾ ᱛᱟᱨᱜᱮ ᱫᱟᱨᱟᱢ ᱠᱮᱫᱮ ᱠᱷᱟᱱ ᱟᱫᱚ ᱩᱱᱤ ᱢᱟ ᱟᱫᱚᱜᱤᱜ ᱠᱟᱱᱟᱭ, ᱟᱫ ᱟᱠᱟᱱᱟᱭ᱾
ᱦᱩᱸ
ᱛᱟᱦᱞᱮ ᱠᱷᱟᱱ ᱫᱚ ᱩᱱᱤ ᱫᱚ ᱟᱹᱜᱩ ᱠᱟᱛᱮᱜ ᱩᱱᱫᱚ ᱵᱷᱤᱛᱟᱹᱨ ᱚᱲᱟᱜ ᱫᱚ ᱵᱟᱠᱚ ᱵᱟᱭ ᱠᱟᱫᱮᱭᱟ᱾
ᱦᱩᱸ ᱦᱩᱸ
ᱟᱫᱚ ᱡᱟᱦᱟᱸ ᱫᱟᱠ ᱠᱟ ᱚᱲᱟᱜ ᱠᱚᱵᱚᱱ ᱵᱮᱱᱟᱣᱟ ᱚᱱᱟ ᱫᱚ ᱟᱹᱰᱤ ᱦᱚᱲᱟᱜ ᱜᱮ ᱱᱤᱛ ᱦᱚᱸ ᱢᱮᱱᱟᱜᱼᱟ ᱵᱟᱨ ᱪᱟᱞ ᱜᱮᱵᱚᱱ ᱵᱮᱱᱟᱣᱟ᱾ ᱵᱟᱝᱞᱟ ᱪᱟᱞ ᱫᱚᱠᱚ ᱢᱮᱛᱟᱜ ᱠᱟᱱᱟ᱾ ᱛᱟᱦᱞᱮ ᱚᱸᱰᱮ ᱜᱮᱠᱚ ᱫᱚᱦᱚ ᱠᱮᱫᱮᱭᱟ ᱟᱹᱜᱩ ᱠᱟᱛᱮᱜ ᱾
ᱦᱩᱸ
ᱟᱫᱚ ᱵᱚᱸᱜᱟ ᱚᱲᱟᱜ, ᱩᱱᱤ ᱫᱚ ᱵᱚᱸᱜᱟ ᱛᱟᱞᱟ ᱢᱟᱭ ᱵᱟᱝ ᱠᱟᱱ ᱛᱟᱦᱞᱮ ᱟᱫᱚ ᱵᱚᱸᱜᱟ ᱚᱲᱟᱜ ᱨᱮᱫᱚ ᱪᱮᱫᱟᱜ ᱠᱚ ᱵᱟᱭᱮᱭᱟ? ᱛᱟᱞᱮ ᱡᱟᱦᱟᱸ ᱠᱩᱢᱵᱟᱹ ᱚᱲᱟᱜ ᱚᱸᱰᱮ ᱜᱮᱠᱚ ᱵᱟᱭ ᱠᱮᱫᱮᱭᱟ᱾ ᱟᱫᱚ ᱚᱱᱟ ᱵᱟᱭ ᱛᱟᱭᱚᱢ ᱜᱮᱠᱚ ᱢᱮᱱᱟ ᱥᱮ ᱪᱮᱜ ᱟᱫᱚ ᱩᱝᱠᱩ ᱫᱚ ᱾ ᱢᱟᱱᱮ ᱡᱟᱦᱟᱸ ᱫᱚ ᱠᱩᱠᱢᱩ ᱛᱮᱠᱚ ᱧᱟᱢ ᱠᱮᱫᱟ ᱡᱮ ᱱᱩᱭ ᱫᱚ ᱫᱚᱭ ᱵᱚᱸᱜᱟ ᱟᱠᱟᱱᱟ᱾
ᱦᱮᱸ
ᱠᱷᱟᱱ ᱚᱲᱟᱜ ᱮ ᱵᱟᱭ ᱵᱟᱭ ᱠᱮᱫᱮ ᱠᱷᱟᱱ ᱜᱮ ᱚᱱᱟ ᱫᱚ᱾